ᱦᱮᱞᱳ ᱾
ᱦᱮᱞᱳ ᱾
ᱦᱮᱸ ᱡᱟᱦᱟᱨ ᱜᱮ ᱟᱞᱤᱧᱟᱜ ᱨᱚᱲ ᱟᱡᱚᱢᱚᱜ ᱠᱟᱱ ᱛᱟᱞᱤᱧᱟ? ᱦᱮᱸ ᱞᱟᱹᱭᱫᱟᱧ ᱟᱞᱤᱧᱟᱜ ᱨᱚᱲ ᱟ
ᱦᱮᱸ ᱟᱸᱡᱚᱢᱚᱜ ᱠᱟᱱ ᱛᱟᱵᱤᱱᱟ ᱾ ᱦᱮᱸ ᱟᱸᱡᱚᱢᱚᱜ ᱠᱟᱱ ᱛᱟᱹᱵᱤᱱᱟ ᱾
ᱟᱨ ᱪᱮᱫ ᱵᱤᱱ ᱪᱤᱠᱟᱹᱭᱮᱜ-ᱟ?
ᱟᱫᱚ ᱪᱮᱫ ᱞᱮᱠᱟ ᱢᱮᱱᱟᱜ ᱵᱤᱱᱟ?
ᱟᱞᱤᱧ ᱦᱚᱸ ᱟᱫᱚ ᱪᱮᱫᱠᱟ ᱦᱮᱸ ᱱᱟᱯᱟᱭ ᱜᱮ ᱟᱨᱠᱤ ᱾ ᱟᱫᱚ ᱪᱟᱥ ᱵᱟᱥ ᱠᱚ ᱨᱟᱠᱟᱵ ᱮᱱ ᱛᱟᱵᱤᱱᱟ ᱥᱮ ᱵᱟᱝ ᱚᱱᱛᱮ?
ᱟᱹᱞᱤᱧᱟᱜ ᱫᱚ ᱱᱤᱛᱚᱜ ᱫᱚ ᱪᱟᱥᱵᱟᱥ ᱫᱚ ᱟᱹᱣᱨᱤ ᱨᱟᱠᱟᱵᱟ ᱟᱫᱚ ᱱᱚᱜ-ᱚᱭ ᱨᱚᱦᱚᱭ ᱫᱚ ᱪᱟᱞᱟᱜ ᱠᱟᱱ ᱜᱮᱭᱟ ᱾ ᱟᱫᱚ ᱫᱟᱜ ᱠᱚ ᱴᱷᱤᱠ ᱴᱷᱟᱠ ᱵᱟᱹᱱᱩᱜ ᱟᱛᱚ ᱟᱫᱚ ᱚᱱᱟ ᱵᱟᱹᱭᱦᱟᱹᱲ ᱠᱚᱫᱚ ᱦᱩᱭ ᱜᱚᱫ ᱠᱟᱱᱟ ᱾ ᱟᱨ ᱜᱷᱩᱴᱩ ᱠᱚᱫᱚ ᱱᱚᱝᱠᱟᱱ ᱵᱟᱹᱠᱤ ᱫᱚ ᱵᱟᱹᱠᱤ ᱫᱚ ᱢᱮᱱᱟᱜ ᱜᱮᱭᱟ ᱟᱨᱠᱤ ᱾
ᱦᱚᱸ ᱾ ᱱᱚᱱᱛᱮ ᱦᱚᱸ ᱚᱝᱠᱟ ᱜᱮ ᱢᱟᱱᱮ ᱟᱞᱮᱭᱟᱜ ᱦᱚᱸ ᱚᱱᱠᱟᱜᱮ ᱢᱟᱱᱮ ᱵᱟᱹᱭᱦᱟᱹᱲ ᱠᱚᱫᱚ ᱦᱳᱭ ᱦᱮᱡ ᱥᱟᱹᱛ ᱠᱟᱱᱟ᱾ ᱵᱟᱹᱭᱦᱟᱹᱲ ᱠᱚᱫᱚ ᱛᱚ ᱞᱟᱦᱟ ᱛᱮᱜᱮ ᱫᱟᱜᱚᱜ ᱜᱮᱭᱟ ᱟᱨ ᱡᱟᱦᱟᱸᱭ ᱠᱚ ᱯᱟᱹ ᱢᱟᱱᱮ ᱞᱟᱦᱟᱛᱮ ᱠᱟᱹᱴᱤᱡ ᱛᱚᱞᱟ ᱠᱚ ᱜᱤᱰᱤ ᱧᱚᱜ ᱠᱟᱜ-ᱟ᱾ ᱩᱱᱠᱩ ᱠᱚᱠᱚ ᱨᱚᱦᱚᱭᱮᱜᱼᱟ ᱟ ᱡᱟᱦᱟᱸᱭ ᱠᱚ ᱛᱚᱞᱟ ᱠᱚ ᱟᱭᱨᱤ ᱦᱟᱨᱟᱜ ᱛᱟᱠᱚᱣᱟ ᱩᱱᱠᱩ ᱫᱚ ᱟᱨᱠᱤ ᱱᱤᱛᱚᱜ ᱦᱚᱸ ᱟᱤᱨ ᱠᱚ ᱨᱚᱦᱚᱭᱟ ᱾
ᱟᱪᱪᱷᱟ ᱟᱪᱪᱷᱟ ᱟᱪᱷᱟ ᱟᱫᱚ ᱛᱟᱦᱞᱮ ᱟᱯᱮ ᱥᱮᱫ ᱫᱚ ᱪᱮᱫ ᱞᱮᱠᱟ ᱢᱟᱱᱮ ᱮᱜ ᱟᱫᱚ ᱤᱭᱟᱹ ᱚᱱᱠᱟ ᱠᱟᱹᱢᱤᱱ ᱠᱚᱯᱮ
ᱚ ᱟᱞᱮ ᱥᱮᱫ ᱫᱚ ᱱᱚᱝᱠᱟ ᱟᱨᱠᱤ ᱟᱞᱮ ᱢᱟᱱᱮ ᱱᱟᱦᱮᱞ ᱠᱚᱛᱮ ᱜᱮᱞᱮ ᱥᱤ ᱵᱟᱲᱟᱭ ᱜᱮᱭᱟ ᱟᱨ ᱱᱚᱝᱠᱟ ᱫᱚᱢᱮ ᱡᱟᱦᱟᱸ ᱠᱚᱨᱮᱜ ᱴᱟᱠᱴᱟᱨ ᱵᱚᱞᱚᱱᱟ ᱚᱱᱟ ᱠᱚᱨᱮᱫ ᱫᱚ ᱴᱟᱠᱴᱟᱨ ᱛᱮᱦᱚᱸᱞᱮ ᱥᱤ ᱵᱟᱲᱟᱭ ᱜᱮᱭᱟ ᱟᱨ ᱡᱟᱦᱟᱸ ᱠᱚᱨᱮᱜ ᱵᱟᱝ ᱵᱚᱞᱚᱱᱟ ᱚᱠᱟ ᱱᱟᱦᱮᱞ ᱠᱚᱛᱮᱜ ᱜᱮᱞᱮ ᱥᱤ ᱵᱟᱲᱟᱣᱟᱜ-ᱟ ᱟᱨᱠᱤ ᱾
ᱱᱚᱱᱛᱮ ᱦᱚᱸ ᱚᱱᱠᱟ ᱜᱮ ᱱᱚᱱᱛᱮ ᱫᱚ ᱢᱟᱱᱮ ᱴᱟᱠᱴᱚᱨ ᱜᱮ ᱵᱤᱥᱤ ᱾ ᱚᱣᱟ ᱡᱟᱭᱜᱟ ᱠᱚᱨᱮ ᱱᱟᱦᱮᱞ ᱤ ᱴᱟᱠᱴᱚᱨ ᱵᱟᱝ ᱪᱟᱞᱟᱜᱼᱟ ᱚᱱᱟ ᱠᱚᱨᱮ ᱜᱮ ᱦᱟᱦᱮᱞ ᱟᱛᱮᱫ ᱠᱚ ᱥᱤᱭᱟ ᱾
ᱟᱪᱷᱟ ᱟᱪᱷᱟ ᱟᱪᱷᱟ,
ᱛᱟᱦᱞᱮ ᱟᱯᱮ ᱥᱮᱫ ᱫᱚ ᱱᱚᱝᱠᱟ ᱠᱟᱹᱢᱤᱱ ᱠᱚᱦᱚᱸ ᱠᱚ ᱞᱟᱜᱟᱣ ᱵᱟᱲᱟᱜ ᱜᱮᱭᱟ ᱢᱟᱱᱮ ᱟᱯᱮ ᱠᱚᱯᱮ ᱞᱟᱜᱟᱣ ᱵᱟᱲᱟ ᱟᱠᱟᱫᱟ ᱠᱚᱣᱟ ᱠᱟᱢᱤᱱ ᱠᱚ?
ᱦᱮᱸ ᱠᱟᱹᱢᱤᱱ ᱠᱚᱞᱮ ᱫᱚᱞᱮ ᱞᱟᱜᱟᱣ ᱵᱟᱲᱟ ᱟᱠᱟᱫ ᱠᱚᱜᱮᱭᱟ ᱾
ᱟᱪᱷᱟ ᱟᱪᱷᱟ ᱟᱪᱷᱟ᱾ ᱟᱞᱮ ᱥᱮᱫ ᱦᱚᱸ ᱠᱟᱹᱢᱤᱱ ᱠᱚᱫᱚ ᱞᱟᱜᱟᱣ ᱵᱟᱲᱟ ᱦᱩᱭ ᱠᱟᱱᱟ ᱾ ᱟᱨ ᱚᱱᱠᱟ ᱨᱚᱦᱚᱭ ᱦᱚᱸᱠᱚ ᱨᱚᱦᱚᱭ ᱵᱟᱲᱟᱭᱮᱜ ᱜᱮᱭᱟ ᱾
ᱦᱳᱭ ᱱᱚᱱᱛᱮ ᱦᱚᱸ ᱚᱱᱠᱟᱜ ᱜᱮ ᱠᱟᱹᱢᱤᱱ ᱠᱚᱢ ᱢᱩᱱᱤᱥ ᱠᱚᱢ ᱾ ᱟᱫᱚ ᱟᱹᱵᱤᱱ ᱪᱟᱥ ᱠᱟᱹᱢᱤ ᱛᱤᱱᱟᱹᱜ ᱴᱟ ᱵᱤᱱ ᱵᱟᱲᱟᱭᱟ ᱵᱤᱛᱟᱹ ᱪᱷᱟᱴᱟᱣ ᱠᱚ?
ᱮᱦᱮ ᱟᱫᱚ ᱚᱱᱟ ᱠᱚᱫᱚ ᱵᱟᱲᱟᱭ ᱜᱮ ᱱᱮ ᱦᱚᱲ ᱫᱚ ᱚᱱᱟ ᱠᱚᱜᱮ ᱠᱟᱹᱢᱤ ᱵᱟᱲᱟᱭ ᱦᱩᱭᱩᱜᱼᱟ ᱛᱚ ᱾ ᱛᱟᱦᱞᱮ ᱚᱱᱟ ᱠᱚᱫᱚ ᱵᱟᱲᱟᱭ ᱜᱮ ᱢᱮᱱᱟᱜ-ᱟ ᱟᱨᱠᱤ ᱠᱟᱹᱴᱤᱡ ᱠᱷᱚᱱᱟᱜ ᱜᱮ, ᱠᱟᱹᱢᱤ ᱦᱩᱭ ᱠᱟᱱᱟ ᱟᱨ ᱱᱤᱛᱚᱜ ᱫᱷᱟᱹᱵᱤᱡ ᱠᱟᱹᱢᱤ ᱦᱚᱸ ᱦᱩᱭᱩᱜ ᱠᱟᱱ ᱜᱮᱭᱟ ᱦᱩᱸ ᱾
ᱦᱚᱸ ᱟᱹᱞᱤᱧ ᱦᱚᱸ ᱪᱟᱥ ᱠᱟ. ᱢᱤ ᱫᱚᱞᱤᱧ ᱵᱟᱲᱟᱭ ᱫᱚᱞᱤᱧ ᱵᱟᱲᱟᱭ ᱜᱮᱭᱟ ᱟᱻ᱾
ᱦᱮᱸ ᱦᱮᱸ ᱦᱮᱸ᱾